ᱟᱹᱞᱤᱧᱟᱜ ᱨᱚᱲ ᱵᱤᱱ ᱟᱸᱡᱚᱢ ᱮᱫᱟ?
ᱟᱹᱞᱤᱧᱟᱜ ᱨᱚᱲ ᱟᱸᱡᱚᱢᱚᱜ ᱠᱟᱱᱟ?
ᱨᱚᱲ ᱵᱟᱝ
ᱡᱚᱛᱷᱟᱛ ᱱᱮᱴᱚᱳᱣᱟᱨᱠ ᱨᱮ ᱥᱮᱱᱚᱜ ᱵᱤᱱ ᱟᱸᱡᱚᱢ ᱧᱟᱢ ᱟᱵᱤᱱ ᱴᱷᱤᱠ ᱜᱮᱭᱟ ᱾ ᱟᱹᱞᱤᱧᱟᱜ ᱫᱚ ᱯᱷᱩᱞ ᱱᱮᱴᱳᱣᱟᱨᱠ ᱨᱮ ᱦᱮᱱᱟᱜ ᱞᱤᱧᱟ ᱾ ᱦᱩᱸ ᱥᱟᱹᱜᱩᱱ ᱥᱟ. ᱥᱟᱹᱜᱩᱱ ᱥᱮᱛᱟᱜ ᱾
ᱦᱩᱸ ᱥᱟᱹᱜᱩᱱ ᱥᱮᱛᱟᱜ ᱾
ᱦᱮᱸ, ᱪᱮᱫ ᱠᱚᱵᱤᱱ ᱪᱤᱠᱟᱹ ᱵᱟᱲᱟᱭᱮᱫᱟ?
ᱚᱸᱻ ᱟᱹᱞᱤᱧ ᱦᱚᱸ ᱚᱲᱟᱜ ᱠᱚᱨᱮ ᱜᱮ ᱦᱮᱱᱟᱜ ᱠᱷᱮᱛ ᱥᱮᱫ ᱨᱮᱞᱤᱧ ᱦᱮᱡ ᱟᱠᱟᱱᱟ ᱟᱨᱠᱤ ᱠᱟᱹᱴᱤᱡ ᱾ ᱟᱫᱚ ᱟᱯᱮ ᱥᱮᱫ ᱫᱚ ᱪᱟᱥ
ᱟᱪᱪᱷᱟ ᱾ ᱦᱮᱸ ᱪᱟᱥ ᱠᱟᱹᱢᱤ ᱢᱮᱱᱟᱜ-ᱟ ᱾
ᱦᱮᱸ ᱛᱚ ᱟᱯᱮ ᱥᱮᱫ ᱪᱟᱥ ᱠᱟᱹᱢᱤ ᱮᱦᱚᱵ ᱮᱱᱟ ᱥᱮ ᱟᱹᱣᱨᱤᱭᱟ? ᱚ ᱱᱤᱛᱳᱜ ᱟᱱᱟ ᱯᱮ ᱤᱨ ᱮᱫᱟ? ᱟᱞᱮ ᱢᱟᱞᱮ ᱚ ᱾
ᱛᱚᱞᱟ
ᱛᱟᱦᱚᱞᱮ ᱢᱟᱞᱮ ᱦᱮᱸᱪᱚ ᱤᱨ ᱫᱚ ᱞᱟᱦᱟ ᱛᱮᱜᱮᱞᱮ ᱤᱨ ᱪᱟ ᱢᱩᱪᱟᱹᱫ ᱟᱠᱟᱫᱟ ᱞᱮ ᱾ ᱟᱨ ᱱᱤᱛᱚᱜ ᱫᱚ ᱢᱚᱴᱟᱢᱩᱴᱤ ᱚᱱᱟ ᱫᱚ ᱥᱟᱢ ᱜᱚᱴᱟ ᱠᱟᱛᱮᱫ ᱫᱚ ᱦᱩᱭ ᱟᱠᱟᱱᱟ ᱟᱨᱠᱤ ᱚᱲᱟᱜ ᱨᱮ ᱾
ᱟᱪᱪᱷᱟ ᱾ ᱠᱷᱚᱥᱞᱟ ᱵᱟᱯᱮ ᱜᱤᱰᱤ ᱵᱟᱲᱟ ᱞᱮᱫᱟ?
ᱵᱟᱝ ᱟᱹᱣᱨᱤ ᱞᱮ ᱜᱤᱛᱤᱡᱼᱟ᱾ ᱟᱫᱚ ᱚᱱᱟ ᱠᱚᱜᱮ ᱠᱟᱹᱴᱤᱡ ᱞᱤᱧ, ᱚᱱᱟ ᱵᱟᱹᱨ ᱥᱮᱫ ᱜᱮᱞᱤᱧ ᱦᱮᱡ ᱟᱠᱟᱱᱟ᱾
ᱟᱪᱪᱷᱟ᱾
ᱟᱫᱚ ᱱᱮᱛᱟᱨ ᱢᱟ ᱫᱚᱢᱮ ᱢᱟ ᱜᱷᱟᱸᱥ ᱟᱠᱟᱱᱟ᱾ ᱟᱫᱚ ᱚᱱᱟᱨᱮ ᱡᱩᱫᱤ ᱵᱟᱢᱼᱼ ᱠᱤᱴᱱᱟᱥᱚᱠ ᱵᱟᱢ ᱥᱯᱨᱮᱭᱟᱼᱟ᱾ ᱚᱱᱟ ᱜᱷᱟᱸᱥ ᱫᱚ ᱠᱤᱱᱛᱩ ᱵᱟᱝ ᱜᱩᱡᱩᱜᱼᱟ ᱵᱟᱝᱼᱟ᱾
ᱦᱮᱸ ᱜᱷᱟᱸᱥ ᱠᱟᱱᱟ ᱛᱚ ᱾
ᱚᱱᱟᱨᱮ ᱥᱯᱨᱮ ᱞᱮᱱᱠᱷᱟᱱ ᱜᱚᱡ ᱮᱱᱟ᱾ ᱟᱫᱚ ᱚᱱᱟ ᱛᱟᱭᱱᱚᱢ ᱟᱫᱚ ᱥᱤ ᱠᱟᱛᱮᱫ ᱟᱫᱚ ᱵᱟᱹᱭ ᱵᱟᱹᱭᱛᱮ ᱪᱟᱥ ᱠᱟᱹᱢᱤ ᱥᱮᱫ ᱞᱟᱦᱟ ᱦᱩᱭᱩᱜᱼᱟ ᱟᱨᱠᱤ᱾
ᱦᱚᱞᱟ, ᱫᱟᱜ ᱞᱮᱫᱟᱭ ᱚᱱᱛᱮ?
ᱦᱩᱸᱼᱼ ᱫᱟᱜ ᱵᱚᱞᱛᱮ ᱱᱚᱣᱟ ᱫᱚ ᱚᱛ ᱦᱟᱥᱟ ᱜᱮ ᱞᱚᱦᱚᱫ ᱠᱟᱱᱟ ᱟᱨ ᱠᱤ᱾ ᱩᱱ ᱡᱳᱨ ᱫᱚ ᱢᱟᱱᱮ ᱞᱤᱸᱜᱤ ᱫᱷᱟᱹᱨᱤᱡ ᱫᱚ ᱵᱟᱭ ᱫᱟᱜ ᱟᱠᱟᱫᱟ᱾
ᱟᱪᱪᱷᱟ᱾ ᱮᱭ ᱟᱞᱮᱭᱟᱜ ᱢᱟᱜ ᱢᱚᱬᱮ ᱠᱚ ᱯᱟᱨᱚᱢ ᱮᱱᱟ ᱾ ᱦᱚᱞᱟ ᱢᱟᱱᱮ ᱡᱟᱞᱮ ᱛᱟᱦᱮᱸ ᱠᱟᱱ ᱛᱟᱞᱮᱭᱟ ᱾
ᱳ ᱵᱟᱵᱟ, ᱛᱟᱦᱚᱞᱮ ᱛᱚ ᱫᱚᱢᱮ ᱨᱟᱹᱥᱠᱟᱹ ᱧᱚᱜ ᱯᱮ ᱛᱟᱦᱚᱞᱮ ᱯᱮ ᱢᱟᱱᱟᱣ ᱵᱟᱛᱟᱣ ᱠᱟᱫᱟ᱾ ᱦᱮᱸ ᱛᱚ ᱵᱟᱝ᱾
ᱦᱮᱸ, ᱨᱟᱹᱥᱠᱟᱹ ᱧᱚᱜ ᱜᱮ ᱢᱟᱱᱟᱣ ᱵᱟᱛᱟᱣ ᱦᱳᱭᱱᱟ᱾
ᱟᱨ ᱛᱮᱦᱮᱧ ᱫᱚ ᱵᱟᱥᱠᱮ ᱥᱮ ᱪᱮᱫ?
ᱦᱚᱞᱟ ᱯᱟᱨᱚᱢᱮᱱ ᱛᱟᱞᱮᱭᱟ᱾
ᱚ ᱟᱪᱪᱷᱟ, ᱛᱮᱦᱮᱧ ᱢᱟ ᱥᱤᱸᱜᱟᱹ ᱢᱟᱦᱟ ᱠᱟᱱᱟ ᱵᱟᱝ᱾
ᱦᱮᱸ
ᱛᱤᱥ ᱠᱷᱚᱱᱟᱜ ᱫᱚ ᱯᱮ ᱩᱢ ᱮᱱᱛᱮ᱾ ᱥᱟᱹᱨᱫᱤ ᱫᱚ ᱛᱤᱥ ᱦᱤᱞᱳᱜ ᱦᱩᱭᱮᱱ ᱛᱟᱯᱮᱭᱟ᱾
ᱟᱴᱷᱟᱥ ᱛᱟᱹᱨᱤᱠᱷ, ᱥᱩᱠᱨᱚᱵᱟᱨ᱾
ᱚ ᱟᱪᱪᱷᱟ, ᱟᱯᱮ ᱫᱚ ᱛᱟᱦᱚᱞᱮ ᱚᱱᱟ ᱢᱤᱫᱴᱮᱱ ᱠᱮᱱ ᱧᱮᱞ ᱛᱮᱯᱮ ᱵᱚᱸᱜᱟ ᱵᱩᱨᱩ ᱠᱟᱱᱟ ᱵᱟᱝᱟ᱾
ᱦᱮᱸ᱾
ᱴᱷᱤᱠ, ᱴᱷᱤᱠ᱾ ᱟᱞᱮ ᱦᱚᱸ ᱱᱮᱥ ᱫᱚᱞᱮ ᱢᱟᱜ ᱢᱚᱬᱮᱭᱱᱟ᱾ ᱢᱟᱱᱮ ᱡᱷᱮᱸᱴ ᱵᱚᱸᱜᱟ ᱯᱳᱭᱞᱳ ᱯᱳᱭᱞᱳ ᱥᱮᱜ ᱜᱮ ᱟᱞᱮ ᱫᱚᱞᱮ ᱢᱟᱜ ᱢᱚᱬᱮ ᱠᱟᱹᱢᱤ ᱦᱚᱨᱟ ᱞᱮ ᱥᱟᱹᱛ ᱠᱮᱫᱟ᱾ ᱵᱩᱡᱷᱟᱹᱣ ᱠᱮᱫᱟ ᱵᱤᱱ᱾
ᱟᱪᱪᱷᱟ᱾
ᱦᱮᱸ ᱯᱮᱲᱟ ᱯᱟᱦᱲᱟᱹ ᱠᱚ ᱥᱮᱴᱮᱨ ᱞᱮᱱᱟ ᱠᱚ᱾ ᱟᱨ ᱫᱟᱹᱭ ᱛᱟᱠᱚ, ᱡᱟᱶᱟᱭ ᱛᱟᱠᱚ ᱠᱚ ᱦᱮᱡ ᱞᱮᱱᱟ ᱠᱚ᱾
ᱟᱪᱪᱷᱟ, ᱱᱤᱭᱟᱹ ᱵᱟᱨ ᱫᱚ ᱢᱟᱱᱮ, ᱱᱤᱭᱟᱹ ᱵᱟᱨ ᱫᱚ ᱟᱹᱰᱤ ᱡᱟᱭᱜᱟ ᱨᱮᱜᱮ ᱢᱟᱜ ᱢᱚᱬᱮ ᱦᱳᱭ ᱱᱟ᱾
ᱦᱮᱸ ᱫᱚᱢᱮ ᱜᱮ ᱦᱳᱭᱳᱜ ᱠᱟᱱᱟ ᱱᱮᱛᱟᱨ ᱫᱚ ᱟᱞᱮ ᱫᱚ᱾
ᱦᱮᱸ᱾
ᱟᱨ ᱟᱯᱮ ᱫᱚ ᱚᱠᱟ ᱥᱮᱫ ᱟᱯᱮ ᱛᱟᱦᱮᱞᱮ? ᱞᱟᱛᱟᱨ ᱥᱮᱜ ᱥᱮ ᱪᱮᱛᱟᱱ ᱥᱮᱜ᱾ ᱦᱳᱭ᱾
ᱟᱞᱮ ᱦᱚᱸ ᱵᱟᱸᱠᱩᱲᱟ ᱰᱤᱥᱴᱨᱤᱠ᱾
ᱟᱪᱪᱷᱟ, ᱟᱪᱪᱷᱟ ᱟᱞᱮ ᱫᱚ ᱠᱟᱹᱴᱤᱡ ᱪᱮᱛᱟᱱ ᱧᱚᱜ ᱜᱮᱭᱟᱞᱮ ᱦᱟᱱᱛᱮ ᱱᱟᱜᱟᱨ ᱥᱮᱫ ᱟᱨ ᱠᱤ᱾
ᱟᱪᱪᱷᱟ, ᱟᱠᱟ ᱥᱮᱜ ᱟᱹᱵᱤᱱᱟᱜ ᱫᱚ?
ᱟᱹᱞᱤᱧ ᱫᱚ ᱱᱟᱱᱛᱮ ᱤᱭᱟᱹ ᱥᱮᱜ, ᱪᱮᱜ ᱠᱚ ᱞᱟᱹᱭᱟ ᱟᱫᱚ ᱥᱳᱨ ᱥᱳᱯᱳᱨ ᱜᱮᱭᱟ ᱟᱵᱚ ᱫᱚ ᱢᱤᱫᱱᱤᱯᱩᱨ᱾
ᱚ ᱟᱪᱪᱷᱟ᱾
ᱩᱸ ᱛᱟᱦᱚᱞᱮ ᱟᱵᱚ ᱫᱚ ᱢᱤᱫᱴᱤᱡ ᱯᱚᱱᱚᱛ ᱨᱮᱱ ᱵᱚᱱ ᱨᱚᱯᱚᱲ ᱠᱟᱱᱟ ᱵᱟᱝ᱾ ᱚᱱᱟᱛᱮ ᱨᱚᱲ ᱢᱤᱜ ᱜᱮ ᱛᱟᱵᱚᱱᱟ᱾ ᱟᱨ ᱟᱹᱨᱤᱪᱟᱹᱞᱤ ᱠᱚ ᱢᱤᱫ ᱜᱮᱭᱟ᱾ ᱟᱹᱰᱤ ᱦᱚᱲ ᱥᱟᱶ ᱜᱮ ᱨᱚᱯᱚᱲ ᱦᱳᱭᱱᱟ᱾ ᱩᱱᱠᱩ ᱫᱚ ᱥᱟᱺᱜᱤᱧ ᱥᱟᱺᱜᱤᱧ ᱜᱮᱭᱟ ᱠᱚ ᱟᱨ ᱠᱤ᱾
ᱟᱪᱪᱷᱟ᱾
ᱚ ᱟᱫᱚ ᱦᱚᱞᱟ ᱠᱷᱚᱱᱟᱜ ᱥᱩᱨ ᱥᱩᱯᱩᱨ ᱨᱮᱱ ᱥᱟᱜ ᱫᱚ, ᱚᱠᱚᱭ ᱥᱟᱜ ᱵᱟᱝ ᱨᱚᱯᱚᱲ ᱦᱩᱭ ᱠᱟᱱᱟ᱾
ᱟᱪᱪᱷᱟ ᱟᱹᱵᱤᱱ ᱛᱤᱱ ᱵᱟᱨ ᱵᱤᱱ ᱠᱚᱞ ᱠᱟᱫᱟ?
ᱟᱹᱞᱤᱧᱟᱜ ᱯᱨᱟᱭᱻ ᱱᱤᱛᱚᱜ ᱛᱮ ᱢᱚᱴᱟᱢᱩᱴᱤ ᱜᱮᱞ ᱤᱨᱟᱹ ᱤᱨᱟᱹᱞ ᱜᱚᱴ ᱴᱟᱝ ᱦᱳᱭᱳᱜ ᱠᱟᱱᱟ ᱴᱟᱥᱠ ᱵᱩᱡᱷᱟᱹᱣ ᱠᱮᱫᱟ ᱵᱤᱱ
ᱟᱪᱪᱷᱟ
ᱦᱮᱸ
ᱟᱹᱵᱤᱱ ᱥᱟᱣ ᱜᱮ ᱯᱳᱭᱞᱳ ᱨᱚᱲ ᱦᱳᱭᱳᱜ ᱠᱟᱱᱟ
ᱟᱹᱞᱤᱧ ᱥᱟᱜ ᱯᱷᱟᱥᱴ ᱪᱮᱜᱠᱟ ᱵᱤᱱ ᱟᱴᱠᱟᱨ ᱫᱟ ᱟᱞᱤᱧ ᱥᱟᱜ ᱨᱚᱲ ᱠᱟᱛᱮᱜ?
ᱟ ᱱᱟᱯᱟᱭ ᱜᱮ
ᱴᱷᱤᱠ ᱜᱮᱭᱟ ᱮᱠᱫᱚᱢ ᱟᱫᱚ ᱟᱵᱚᱱᱟᱜ ᱨᱚᱲ ᱟᱵᱚᱱᱟᱜ ᱨᱚᱲ ᱜᱮᱛᱚ ᱡᱤᱭᱟᱹᱲ ᱫᱚᱦᱚᱭ ᱦᱩᱭᱩᱜᱼᱟ ᱥᱮ
ᱦᱮᱸ ᱚᱱᱟ ᱫᱚ ᱫᱚᱦᱚᱭ ᱜᱮ ᱦᱳᱭᱩᱜ ᱟᱛᱚ
ᱛᱟᱦᱟᱞᱮ ᱟᱵᱚᱱᱟᱜ ᱱᱚᱣᱟ ᱨᱚᱲ ᱛᱟᱞᱟ ᱛᱮᱜᱮ ᱛᱚ ᱦᱟᱯᱮᱱ ᱫᱤᱱᱨᱮ ᱡᱟᱦᱟᱸᱭ ᱡᱮᱱᱟᱨᱮᱥᱚᱱ ᱠᱚᱠᱚ ᱟᱵᱚ ᱵᱟᱹᱵᱩ ᱢᱟᱹᱭ ᱛᱟᱠᱚ ᱠᱚ ᱦᱟᱨᱟ ᱵᱩᱨᱩᱜ ᱠᱟᱱᱟ ᱱᱚᱣᱟ ᱠᱚᱜᱮ ᱛᱚ ᱟᱠᱚ ᱠᱚ ᱥᱮᱸᱲᱟᱭᱟ ᱠᱚ
ᱦᱮᱸ ᱱᱤᱭᱟᱹ ᱫᱚ ᱫᱚᱦᱚ ᱞᱟᱹᱠᱛᱤ ᱠᱟᱱᱟ
ᱱᱚᱣᱟ ᱱᱚᱣᱟ ᱫᱚ ᱳᱥᱴᱳᱨᱚᱜ ᱠᱟᱱ ᱛᱮᱜᱮ ᱛᱚ ᱱᱚᱣᱟ ᱠᱚᱫᱚ ᱵᱚᱱ ᱨᱚᱲ ᱠᱟᱱᱟ ᱟᱵᱚ ᱫᱚ
ᱦᱮᱸ
ᱟᱵᱚᱱᱟᱜ ᱱᱚᱣᱟ ᱨᱟᱹᱲ ᱥᱮ ᱟᱵᱚᱱᱟᱜ ᱨᱚᱲ ᱡᱟᱛᱮ ᱴᱮᱠᱱᱳᱞᱤ ᱡᱟᱭᱜᱟ ᱨᱮ ᱡᱟᱛᱮ ᱴᱷᱟᱶ ᱮ ᱧᱟᱢ ᱢᱟ ᱱᱚᱣᱟ ᱞᱟᱹᱜᱤᱫ ᱜᱮ ᱱᱚᱣᱟ ᱫᱚᱠᱚ ᱨᱤᱠᱟᱹ ᱠᱟᱫᱟ ᱥᱮ ᱵᱟᱝ
ᱦᱮᱸ ᱦᱮᱸ
ᱴᱷᱤᱠ ᱜᱮᱭᱟ ᱢᱟ ᱟᱞᱤᱧ ᱜᱮᱞᱤᱧ ᱞᱟᱹᱭᱮᱫᱟ ᱰᱷᱮᱨ ᱟᱵᱤᱱ ᱠᱟᱹᱴᱤᱡ ᱨᱚᱲ ᱵᱤᱱ
ᱦᱩᱸ ᱟᱫᱚ ᱟᱵᱚᱣᱟᱜ ᱢᱟᱱᱮ ᱞᱟᱭᱼᱞᱟᱠᱪᱟᱨ ᱫᱚ ᱫᱚᱦᱚ ᱞᱟᱹᱠᱛᱤ ᱠᱟᱱᱟ ᱟᱨ ᱱᱮᱛᱟᱨ ᱡᱮ ᱯᱚᱨᱤᱢᱟᱱ ᱛᱮ ᱢᱟᱱᱮ ᱮᱱᱮᱡ ᱥᱮᱨᱮᱧ ᱠᱚ ᱵᱟᱹᱜᱤᱭᱮᱫᱟ ᱠᱚ ᱢᱟᱱᱮ ᱟᱵᱚᱨᱮᱱ ᱤᱭᱚᱝ ᱡᱮᱱᱟᱨᱮᱥᱚᱱ ᱠᱚ
ᱮᱠᱫᱚᱢ
ᱢᱟᱱᱮ ᱚᱨᱜᱮᱥᱴᱟᱨ ᱠᱚ ᱵᱮᱥᱤ ᱢᱚᱱᱚᱡᱳᱜᱽ ᱚᱱᱛᱮ ᱜᱮ ᱪᱟᱞᱟᱜ ᱠᱟᱱ ᱛᱟᱠᱚᱣᱟ
ᱴᱷᱤᱠ
ᱢᱟᱱᱮ ᱡᱟᱦᱟᱸ ᱴᱨᱟᱰᱤᱥᱚᱱᱟᱞ ᱟᱵᱚᱣᱟᱜ ᱡᱟᱦᱟᱸ ᱠᱟᱞᱪᱟᱨ ᱠᱚ ᱢᱮᱱᱟᱜᱼᱟ ᱚᱱᱟ ᱫᱚ ᱢᱟᱱᱮ ᱵᱟᱹᱜᱤ ᱤᱫᱤᱜ ᱠᱟᱱᱟ
ᱮᱠᱫᱚᱢ ᱥᱟᱨᱤ ᱠᱟᱛᱷᱟ
ᱛᱚ ᱥᱤᱡᱤᱱ ᱚᱱᱟ ᱫᱚᱦᱚ ᱞᱟᱹᱠᱛᱤ ᱠᱟᱱᱟ ᱡᱟᱦᱟᱸ ᱢᱟᱜ ᱢᱚᱬᱮ ᱥᱚᱨᱦᱟᱭ ᱠᱚ ᱵᱟ ᱡᱟ ᱯᱚᱨᱚᱵᱽ ᱠᱚ ᱢᱮᱱᱟᱜ ᱛᱟᱵᱚᱱᱟ
ᱟᱪᱪᱷᱟ
ᱚᱱᱟ ᱠᱚ ᱢᱟᱱᱮ ᱵᱮᱥᱤ ᱠᱟᱨᱛᱮ ᱠᱚᱨᱟᱣ ᱫᱚᱨᱠᱟᱨ ᱚᱱᱟ ᱚᱨᱜᱮᱥ ᱴᱟᱨ ᱚᱱᱟ ᱯᱳᱜᱨᱟᱢ ᱠᱚ ᱵᱟᱫ
ᱮᱠᱫᱚᱢ ᱥᱟᱹᱨᱤ ᱠᱟᱛᱷᱟ ᱟᱹᱵᱤᱱ ᱥᱟᱶ ᱟᱹᱞᱤᱧ ᱦᱚᱸ ᱥᱟᱶ
ᱦᱩᱸ ᱟᱨ ᱧᱤᱫᱟᱹ ᱯᱳᱜᱨᱟᱢ ᱫᱚ ᱮᱠᱟᱞᱜᱮ ᱵᱚᱱᱫᱚ ᱞᱮᱠᱷᱟᱱ ᱜᱮ ᱟᱹᱰᱤ ᱱᱟᱯᱟᱭᱚᱜᱼᱟ
ᱱᱚᱣᱟ ᱫᱚ ᱟᱹᱞᱤᱧ ᱦᱚᱸ ᱚᱱᱟ ᱠᱟᱛᱷᱟ ᱜᱮᱞᱤᱧ ᱞᱟᱹᱭᱟ ᱥᱩᱫᱩ ᱫᱚ ᱥᱳᱥᱟᱞ ᱢᱤᱰᱤᱭᱟ ᱠᱚᱨᱮ ᱟᱹᱞᱤᱧ ᱫᱩᱞᱤᱧ ᱞᱟᱹᱭ ᱵᱟᱲᱟ ᱠᱟᱫᱟ ᱴᱷᱤᱠ ᱜᱮᱭᱟ ᱢᱮᱱᱠᱷᱟᱱ ᱟᱯᱱᱟᱨᱟᱜ ᱠᱟᱛᱷᱟ ᱫᱚ ᱱᱮᱛᱟᱨ ᱫᱚ ᱵᱟᱝ ᱪᱟᱞᱟᱜ ᱠᱟᱱᱟ ᱮᱸ ᱟᱢᱜᱮ ᱟᱨᱚ ᱩᱞᱴᱟᱹᱛᱮ ᱨᱤᱯᱞᱟᱭ ᱠᱚ ᱮᱢᱟᱢ ᱠᱟᱱᱟ ᱠᱚ ᱢᱮᱱᱠᱷᱟᱱ ᱢᱤᱫ ᱫᱤᱱ ᱫᱚ ᱥᱮᱴᱮᱨᱚᱜ ᱠᱟᱱᱟ
ᱦᱮᱸ ᱢᱤᱫ ᱫᱤᱱ ᱫᱚ ᱥᱮᱴᱮᱨᱚᱜ-ᱟ ᱛᱚ
ᱦᱮᱸ ᱡᱟᱦᱟᱸ ᱡᱤᱱᱤᱥ ᱢᱤᱫ ᱫᱷᱟᱣ ᱩᱛᱱᱟᱹᱜᱼᱟ ᱚᱱᱟ ᱫᱚ ᱦᱟᱹᱥᱩᱲ ᱦᱚᱸ ᱦᱟᱹᱥᱩᱲᱚᱜ-ᱟ ᱥᱮ ᱵᱟᱝ
ᱦᱮᱸ ᱡᱮᱢᱚᱱ ᱡᱷᱟᱴᱤ ᱯᱟᱦᱟᱲᱤ ᱯᱟ ᱛᱟᱣ ᱚᱱᱟ ᱠᱚᱨᱮᱫ ᱫᱚ ᱢᱟᱱᱮ ᱦᱟᱺᱰᱤ ᱯᱟᱹᱣᱨᱟᱹ ᱫᱚ ᱞᱟᱦᱟ ᱛᱮ ᱯᱚᱪᱩᱨ ᱪᱟᱹᱞᱩ ᱛᱟᱦᱮᱸᱜ ᱠᱟᱱᱟ ᱾
ᱟᱪᱪᱷᱟ ᱴᱷᱤᱠ, ᱵᱟᱸᱠᱩᱲᱟ ᱜᱮᱛᱚ ᱾
ᱦᱮᱸ ᱟᱨ ᱱᱤᱭᱟᱹ ᱵᱟᱨ ᱫᱚ ᱯᱩᱨᱟᱹ ᱠᱚ ᱵᱚᱱᱫᱚ ᱟᱠᱟᱫᱟ ᱾ ᱢᱟᱱᱮ ᱯᱨᱚᱥᱟᱥᱚᱱ ᱛᱚᱨᱚᱯᱷ ᱠᱷᱚᱱ ᱦᱚᱸ ᱛᱟᱦᱮᱸᱜ ᱠᱟᱱᱟ ᱠᱚ ᱥᱟᱦᱟᱡᱽᱡᱚ ᱨᱮ ᱾
ᱦᱩᱸ ᱾
ᱛᱟᱦᱞᱮ ᱟᱥᱛᱮ ᱟᱥᱛᱮ ᱛᱮ ᱪᱮᱥᱴᱟ ᱞᱮᱠᱷᱟᱱ ᱫᱚ ᱵᱚᱱᱫᱚᱜᱼᱟ ᱾
ᱚᱱᱟ ᱪᱮᱫᱟᱜ ᱵᱟᱝ ᱦᱩᱭᱩᱜ-ᱟ?
ᱦᱮᱸ ᱾
ᱱᱚᱣᱟ ᱫᱚ ᱟᱯᱱᱟᱨ ᱴᱷᱮᱡ ᱜᱮ ᱾ ᱟᱢ ᱡᱩ ᱫᱤᱢ ᱢᱚᱱᱮᱭᱟ ᱡᱮ ᱤᱧ ᱫᱚ ᱱᱚᱣᱟ ᱵᱟᱹᱧ ᱪᱟᱦᱟᱣᱟ ᱾ ᱤᱧᱟᱹᱜ ᱦᱚᱲᱢᱚ ᱨᱮ ᱱᱚᱣᱟ ᱫᱚ ᱵᱟᱹᱲᱤᱡ ᱚᱨᱥᱚᱝ ᱠᱟᱱᱟ ᱾
ᱦᱮᱸ ᱾
ᱟᱢ ᱟᱢ ᱛᱮᱜᱮ ᱛᱚ ᱵᱟᱹᱜᱤᱭᱟᱢ ᱱᱚᱣᱟ ᱫᱚ ᱾
ᱦᱮᱸ, ᱢᱟᱱᱮ ᱦᱚᱴᱟᱛ ᱫᱚ ᱵᱟᱝ ᱦᱩᱭᱩᱜᱼᱟ, ᱠᱤᱱᱛᱩ ᱢᱟᱱᱮ ᱫᱷᱤᱨᱮ ᱫᱷᱤᱨᱮ ᱫᱚ ᱦᱩᱭᱩᱜᱼᱟ ᱾
ᱦᱮᱸ ᱦᱮᱸ ᱴᱷᱤᱠ ᱾
ᱦᱮᱸ ᱾ ᱵᱟᱠᱷᱟᱱ ᱫᱚ ᱦᱟᱴ ᱯᱟᱛᱟ ᱮᱢᱱᱤ ᱱᱮᱥᱟ ᱠᱚᱨᱮᱜ ᱜᱮ ᱵᱮᱥᱤ ᱠᱚ ᱡᱚᱲᱟᱜ ᱠᱟᱱ ᱛᱟᱵᱚᱱᱟ ᱟᱵᱚᱨᱮᱱ ᱡᱟᱦᱟᱸᱭ ᱤᱭᱚᱝ ᱡᱮᱱᱟᱨᱮᱥᱚᱱ ᱠᱚ ᱢᱮᱱᱟᱜ ᱠᱚᱣᱟ ᱾
ᱮᱠᱫᱚᱢ ᱾
ᱛᱚ ᱚᱱᱟ ᱠᱚ ᱵᱟᱜᱤ ᱫᱚ ᱮᱠᱟᱞ ᱜᱮ ᱞᱟᱹᱠᱛᱤ ᱠᱟᱱᱟ ᱾
ᱦᱩᱸ ᱾ ᱦᱮᱸ ᱥᱟᱹᱨᱤ ᱠᱟᱛᱷᱟ ᱱᱚᱣᱟ ᱫᱚ ᱾
ᱟᱪᱪᱷᱟ ᱟᱵᱚᱣᱟᱜ ᱟᱵᱚᱣᱟᱜ ᱥᱚᱨᱚᱥᱚᱛᱤ ᱯᱩᱡᱟᱹ ᱜᱟᱱᱚᱜ-ᱟ ᱥᱮ ᱵᱟᱝ? ᱢᱟᱱᱮ ᱚᱱᱟ ᱥᱳᱥᱟᱞ ᱢᱤᱰᱤᱭᱟ ᱨᱮᱠᱚ ᱧᱮᱞᱚᱜ ᱜᱮᱭᱟ ᱾ ᱡᱮ, ᱡᱚᱠᱷᱚᱱ ᱯᱩᱡᱟᱹ ᱦᱤᱡᱩᱜᱼᱟ ᱡᱮ, ᱟᱵᱚᱣᱟᱜ ᱫᱚ ᱵᱟᱝ ᱠᱟᱱᱟ ᱾ ᱱᱤᱭᱟᱹ ᱵᱮᱯᱟᱨ ᱡᱩᱫᱤ ᱠᱟᱹᱴᱤᱡ ᱵᱤᱱ ᱞᱟᱹᱭ ᱠᱮᱭᱟ ᱾
ᱟᱫᱚ ᱥᱟᱶᱛᱟ ᱨᱮᱭᱟᱜ ᱛᱮᱨᱟᱝ ᱥᱟᱨ ᱫᱚ ᱡᱮᱢᱚᱱ ᱟᱵᱚᱱᱤᱡ ᱡᱟᱦᱟᱸ ᱥᱤᱧ ᱪᱟᱸᱫᱳ ᱦᱮᱱᱟᱭᱟ ᱾ ᱚᱱᱟ ᱨᱮᱭᱟᱜ ᱛᱮᱨᱟᱝ ᱛᱚ ᱜᱚᱴᱟ ᱫᱤᱥᱚᱢ ᱫᱚ ᱢᱤᱫ ᱛᱮᱫᱚ ᱵᱟᱝ ᱞᱟᱜᱟᱜ-ᱟ ᱥᱮ ᱾ ᱟᱵᱚᱱᱟᱜ ᱱᱚᱣᱟ ᱥᱤᱠᱷᱱᱟᱹᱛ ᱨᱮᱭᱟᱜ ᱛᱮᱨᱟᱝ ᱦᱚᱸ ᱚᱱᱠᱟ ᱞᱮᱠᱟ ᱜᱮ ᱾ ᱚᱠᱟ ᱴᱷᱮᱡ ᱛᱮ ᱚᱱᱟ ᱛᱮᱨᱟᱝ ᱨᱮᱭᱟᱜ ᱡᱚᱥ ᱥᱮᱴᱮᱨ ᱟᱠᱟᱫᱟᱭ ᱚᱸᱰᱮ ᱫᱚ ᱚᱸᱰᱮ ᱫᱚ ᱚᱱᱟ ᱠᱚᱫᱚ ᱵᱟᱝ ᱦᱩᱭᱩᱜ ᱠᱟᱱᱟ ᱾ ᱢᱮᱱᱠᱷᱟᱱ ᱠᱤᱪᱷᱩ ᱠᱤᱪᱷᱩ ᱴᱚᱴᱷᱟ ᱨᱮ ᱡᱟᱦᱟᱸ ᱥᱤᱠᱷᱱᱟᱹᱛ ᱨᱮᱭᱟᱜ ᱛᱮᱨᱟᱝ ᱥᱮ ᱟᱵᱚᱱᱟᱜ ᱱᱚᱣᱟ ᱥᱟᱶᱛᱟ ᱨᱮᱭᱟᱜ ᱛᱮᱨᱟᱝ ᱥᱟᱨ ᱡᱟᱦᱟᱸ ᱡᱟᱭᱜᱟ ᱨᱮ ᱵᱟᱭ ᱥᱮᱴᱮᱨ ᱟᱠᱟᱫᱟᱭ ᱾ ᱚᱱᱟ ᱡᱟᱭᱜᱟ ᱨᱮ ᱠᱤᱱᱛᱩ ᱱᱚᱶᱟ ᱱᱚᱣᱟ ᱥᱚᱨᱚᱥᱚᱛᱤ ᱯᱩᱡᱟᱹ ᱠᱚᱫᱚ ᱠᱤᱱᱛᱩ ᱦᱩᱭᱩᱜ ᱠᱟᱱᱟ ᱴᱷᱤᱠ ᱜᱮᱭᱟ ᱾ ᱟᱫᱚ ᱟᱵᱚ ᱫᱚ ᱥᱟᱱ ᱛᱟᱲ ᱠᱟᱱᱟ ᱵᱚ ᱾ ᱟᱵᱚ ᱫᱚ ᱫᱟᱨᱮ ᱱᱟᱹᱲᱤ ᱠᱚᱜᱮ ᱛᱮᱵᱚᱱ ᱵᱚᱸᱜᱟ ᱵᱩᱨᱩᱜᱼᱟ ᱾ ᱦᱮᱸ ᱵᱟᱝ, ᱟᱵᱚ ᱫᱷᱤᱨᱤ ᱫᱟᱨᱮ ᱱᱟᱹᱲᱤ ᱱᱤᱭᱟᱹ ᱠᱚᱜᱮ ᱟᱵᱚᱨᱮᱱ ᱦᱟᱯᱲᱟᱢ ᱫᱚᱠᱚ ᱥᱮᱬᱟ ᱟᱹᱜᱩ ᱠᱟᱜ ᱵᱚᱱᱟ ᱾ ᱟᱫᱚ ᱱᱚᱠᱟ ᱢᱩᱸ ᱟᱫᱚ ᱚᱱᱠᱟ ᱢᱩᱴᱷᱟᱹᱱ ᱵᱚᱸᱜᱟ ᱵᱩᱨᱩ ᱫᱚ ᱟᱹᱞᱤᱧ ᱦᱚᱞᱤᱧ ᱞᱟᱹᱭᱟ ᱱᱚᱣᱟ ᱫᱚ ᱡᱮᱞᱮᱠ ᱟ ᱦᱟᱹᱲᱤ ᱯᱟᱹᱣᱨᱟᱹ ᱵᱚᱱ ᱵᱟᱹᱜᱤ ᱦᱚᱪᱚᱭᱮᱫ ᱠᱚᱣᱟ ᱦᱟᱴ ᱯᱟᱛᱟ ᱠᱚᱨᱮ ᱾ ᱱᱚᱣᱟ ᱢᱩᱸ ᱢᱩᱴᱷᱟᱹᱱ ᱵᱚᱸᱜᱟ ᱵᱩᱨᱩ ᱦᱚᱸ ᱢᱤᱫ ᱫᱤᱱ ᱫᱚ ᱦᱟᱹᱯᱤᱫ ᱞᱮᱠᱷᱟᱱ ᱜᱮ ᱵᱷᱟᱜᱮᱭᱟ ᱟᱨᱠᱤ ᱾
ᱦᱮᱸ ᱚᱱᱟ ᱦᱚᱸ ᱠᱟᱹᱴᱤᱡ ᱵᱚᱱᱫᱚ ᱞᱮᱠᱷᱟᱱ ᱫᱚ ᱵᱷᱟᱜᱮᱭᱟ ᱾
ᱴᱷᱤᱠ ᱾ ᱟᱫᱚ ᱟᱯᱱᱟᱨ ᱵᱚᱱ ᱥᱮᱪᱮᱫ ᱟᱠᱟᱱᱟ ᱟᱵᱚᱱᱟᱜ ᱠᱟᱛᱷᱟ ᱡᱩᱫᱤ ᱟᱵᱚ ᱵᱟᱵᱚᱱ ᱞᱟᱹᱭ ᱵᱩᱡᱷᱟᱹᱣ ᱫᱟᱲᱮᱭᱟᱠᱚᱣᱟ ᱥᱟᱶᱛᱟ ᱛᱟᱞᱟᱨᱮ ᱟᱛᱳ ᱛᱟᱞᱟᱨᱮ ᱢᱟᱺᱡᱷᱤ ᱛᱟᱞᱟᱨᱮ ᱛᱟᱦᱞᱮ ᱮᱴᱟᱜ ᱦᱚᱲ ᱫᱚ ᱪᱤᱠᱟᱹᱛᱮᱭ ᱞᱟᱹᱭᱟ ᱥᱮ ᱵᱟᱝ᱾
ᱦᱩᱸ ᱢᱟᱱᱮ ᱟᱛᱳ ᱠᱚᱨᱮ ᱡᱟᱦᱟᱸᱭ ᱢᱟᱺᱡᱷᱤ ᱠᱚ ᱢᱮᱱᱟᱜ ᱠᱚᱣᱟ ᱩᱱᱠᱩ ᱠᱟᱹᱴᱤᱡ ᱞᱟᱹᱭ ᱫᱚᱨᱠᱟᱨ ᱩᱱᱠᱩ ᱢᱟᱱᱮ ᱱᱤᱭᱟᱹ ᱵᱮᱯ ᱥᱤᱠᱷᱱᱟᱹᱛ ᱵᱷᱟᱜᱤ ᱴᱷᱤᱠ ᱢᱟᱱᱮ ᱫᱚᱦᱚ ᱫᱚᱨᱠᱟᱨ᱾
ᱮᱠᱫᱚᱢ ᱥᱟᱹᱨᱤ ᱠᱟᱛᱷᱟ᱾
ᱢᱟᱱᱮ ᱡᱟᱛᱮ ᱠᱚ ᱩᱝᱠᱩ ᱵᱷᱟᱜᱤ ᱴᱤᱠᱚ ᱵᱩᱡᱷᱟᱹᱣ ᱫᱟᱲᱮᱣ ᱠᱚ ᱢᱟ ᱵᱟ ᱠᱷᱟᱱ ᱡᱟᱦᱟᱭᱜᱮ ᱟᱢ ᱠᱟᱹᱴᱤᱡ ᱢᱮᱱᱮᱢ ᱪᱟᱞᱟᱜ-ᱟ ᱩᱱᱤ ᱟᱵᱟᱨ ᱩᱛᱛᱚᱨᱮ ᱮᱢᱟᱢᱟᱭ ᱡᱮ ᱱᱤᱭᱟ ᱦᱟᱹᱛᱤ ᱱᱤᱭᱟᱹ ᱦᱩᱭᱱᱟ᱾
ᱛᱷᱟᱞᱮ ᱪᱮᱜ ᱠᱚᱢ ᱪᱤᱠᱟᱹ ᱵᱟᱲᱟᱭᱟ?
ᱮᱠᱷᱚᱱ ᱫᱚ ᱚᱲᱟᱜ ᱨᱮᱜᱮ ᱳᱭ ᱪᱟᱥ ᱠᱟᱹᱢᱤ ᱠᱚ ᱠᱚᱨᱟᱣ ᱜᱮ ᱦᱩᱭᱩᱜ ᱜᱮᱭᱟ᱾
ᱚ ᱚᱞᱚᱜ ᱯᱟᱲᱦᱟᱣ ᱠᱚᱫᱚ?
ᱜᱮᱡᱩᱭᱮᱥᱮᱱ ᱠᱚᱢᱯᱞᱤᱴ ᱦᱩᱭᱠᱟᱱᱟ ᱫᱤᱭᱮ ᱳᱭ ᱠᱚᱢᱯᱤᱴᱮᱴᱤᱵᱽ ᱮᱠᱡᱟᱢ ᱯᱤᱨᱯᱟᱨᱮᱥᱮᱱ ᱪᱟᱞᱟᱜ ᱠᱟᱱᱟ᱾
ᱚ ᱟᱪᱪᱟ ᱟᱫᱚ ᱪᱤᱠᱤ ᱠᱚᱛᱮ ᱪᱮᱜᱠᱟ ᱯᱮ ᱚᱞᱚᱜ ᱯᱟᱲᱦᱟᱜ ᱠᱟᱱᱟ ᱚᱱᱛᱮ ᱫᱚ?
ᱤᱭᱟᱹ ᱫᱚ ᱠᱷᱩᱵ ᱠᱚᱢ ᱟᱞᱮ ᱥᱮᱫ ᱫᱚ ᱯᱟᱭᱢᱟᱨᱤ ᱤᱥᱠᱩᱞ ᱦᱚᱸ ᱵᱟᱹᱱᱩᱜ-ᱟ ᱥᱮᱨᱚᱠᱚᱢ᱾
ᱟᱪᱪᱷᱟ
ᱟᱨ ᱥᱮᱭ ᱥᱟᱺᱜᱤᱧ ᱥᱟᱺᱜᱤᱧ ᱢᱮᱱᱟᱜ-ᱟ᱾ ᱟᱨ ᱤᱧ ᱱᱤᱡᱮᱛᱮ ᱩᱱᱤ ᱵᱟᱝᱞᱟ ᱢᱤᱰᱤᱭᱟᱢ ᱨᱮᱜᱮ ᱯᱟᱲᱦᱟᱣ ᱦᱩᱭ ᱠᱟᱱᱟ,
ᱟᱪᱟ
ᱠᱟᱨᱚᱱ ᱯᱟᱭᱢᱟᱨᱤ ᱞᱮᱵᱮᱞ ᱱᱤᱭᱟᱹ ᱥᱮᱫ ᱫᱚ ᱵᱟᱹᱱᱩᱜ-ᱟ᱾
ᱳᱻ ᱟᱞᱮᱥᱮᱜ ᱦᱚᱸ ᱯᱨᱟᱭᱢᱟᱨᱤ ᱞᱮᱵᱮᱞ ᱨᱮᱫᱚ ᱵᱟᱹᱱᱩᱜ ᱱᱩ ᱟ ᱦᱟᱭᱟᱨ ᱞᱮᱵᱮᱞ ᱨᱮᱜᱮ ᱦᱮᱱᱟᱜ-ᱟ ᱟᱨᱠᱤ᱾
ᱚ ᱟᱞᱮ ᱦᱮᱸ ᱠᱚᱞᱮᱡᱽ ᱥᱮᱫ ᱫᱚ ᱢᱮᱱᱟᱜ-ᱟ᱾
ᱦᱩᱸ ᱟᱫᱚ ᱟᱹᱞᱤᱧ ᱫᱚ ᱤᱛᱩᱱ ᱟᱥᱲᱟ ᱠᱚᱨᱮ ᱞᱤᱧ ᱪᱟᱞᱟᱣ ᱞᱮᱱᱟ ᱟᱨᱠᱤ ᱴᱷᱤᱠ ᱜᱮᱭᱟ
ᱟᱪᱪᱟ
ᱵᱟᱨ ᱥᱮᱨᱢᱟ ᱞᱮᱠᱟᱜᱮ ᱢᱳᱴᱟ ᱤᱛᱩᱱ ᱟᱥᱲᱟ ᱞᱤᱧ ᱯᱟᱲᱦᱟᱣ ᱞᱮᱱᱟ ᱮᱵᱚᱝ ᱠᱮᱞᱠᱟᱴᱟ ᱡᱟᱦᱟᱸ ᱨᱚᱵᱤᱱᱫᱨᱚ ᱵᱷᱟᱨᱚᱛᱤ ᱤᱭᱩᱱᱤᱵᱷᱟᱨᱥᱤᱴᱤ ᱴᱷᱤᱠ ᱜᱮᱭᱟ ᱚᱸᱰᱮ ᱦᱚᱸ ᱟᱹᱞᱤᱧ ᱫᱚ ᱪᱤᱠᱤ ᱯᱟᱨᱯᱟᱥ ᱛᱮᱞᱤᱧ ᱚᱞᱚᱜ ᱯᱟᱲᱦᱟᱣ ᱠᱟᱱᱟ ᱟᱨᱠᱤ᱾
ᱚ
ᱚᱱᱟ ᱥᱟᱶᱛᱮ ᱟᱫᱚ ᱠᱚᱢᱯᱤᱭᱩᱴᱟᱨ ᱠᱚᱫᱵᱤᱱ ᱪᱮᱫ ᱠᱟᱫᱟ ᱥᱮ ᱵᱟᱝᱟ?
ᱦᱮᱸ ᱚᱱᱟ ᱢᱮᱱᱟᱜ-ᱟ ᱢᱤᱫ ᱵᱚᱪᱷᱚᱨ ᱠᱳᱨᱥ ᱠᱚᱨᱟᱣ ᱦᱩᱭ ᱠᱟᱱᱟ ᱰᱤᱯᱞᱳᱢᱟᱨ ᱱᱟᱜ᱾
ᱦᱩᱸ ᱟᱪᱟ ᱴᱤ ᱜᱮᱭᱟ
ᱟᱹᱵᱤᱱ ᱛᱤᱱᱟᱹᱜ ᱴᱟ ᱞᱚᱜ ᱵᱤᱱ ᱯᱟᱲᱦᱟᱣ ᱠᱟᱱᱟ?
ᱟᱹᱞᱤᱧ ᱫᱚ ᱟᱱᱰᱟᱨ ᱜᱮ ᱜᱮᱡᱩᱭᱮᱴ᱾
ᱟᱪᱪᱷᱟ
ᱜᱮᱡᱩᱭᱮᱴ ᱵᱟᱞᱤᱧ ᱫᱟᱲᱮᱭ ᱠᱟᱣᱫᱟ ᱟᱨᱠᱤ ᱵᱟᱵᱟ ᱦᱚᱲᱟᱜ ᱠᱟᱹᱴᱤ ᱦᱚᱲᱢᱚ ᱠᱚ ᱵᱟᱹᱲᱤᱡ ᱮᱱ ᱛᱟᱭᱟ ᱛᱚ, ᱟᱫᱚ ᱠᱚᱱᱟ ᱩᱱᱤ ᱦᱚᱸ ᱵᱟᱹᱜᱤ ᱭᱟᱜ ᱞᱤᱧᱟᱭ ᱡᱟᱨ ᱯᱷᱚᱞ ᱨᱮᱫᱚ ᱚᱞᱚᱜ ᱯᱟᱲᱦᱟᱣ ᱠᱚᱫᱚ ᱟᱫᱚ ᱚᱸᱰᱮ ᱜᱮᱞᱤᱧ ᱢᱩᱪᱟᱹᱫ ᱟᱠᱟᱫᱟ ᱟᱨᱠᱤ᱾ ᱮᱱ ᱨᱮᱦᱚᱸ ᱵᱤᱵᱷᱤᱱᱱᱚ ᱴᱨᱮᱱᱤᱝ ᱠᱚᱞᱤᱧ ᱠᱚᱨᱟᱣ ᱠᱟᱫᱟ ᱴᱷᱤᱠ ᱜᱮᱭᱟ,
ᱚ
ᱵᱳᱠᱮᱥᱚᱱᱟᱞ ᱴᱨᱮᱱᱤᱝ ᱠᱚᱢᱯᱤᱭᱩᱴᱟᱨ ᱴᱨᱮᱱᱤᱝ ᱱᱤᱭᱟᱹ ᱠᱚ ᱠᱚᱨᱟᱣ ᱦᱩᱭ ᱠᱟᱱᱟ ᱟᱨᱠᱤ᱾
ᱟᱪᱪᱷᱟ ᱛᱟᱦᱞᱮ ᱮᱠᱷᱚᱱ ᱠᱟᱹᱢᱤ ᱠᱚ ᱪᱮᱜ ᱵᱤᱱ ᱠᱚᱨᱟᱣ ᱵᱟᱲᱟᱭ ᱜᱮᱭᱟ?
ᱟᱞᱤᱧᱟᱜ ᱫᱚ ᱢᱤᱫ ᱴᱤᱱ ᱚᱱᱮ ᱨᱮ ᱨᱮᱴᱚ ᱜᱟᱲᱤ ᱦᱮᱱᱟᱜ ᱛᱟᱹᱞᱤᱧᱟ ᱛᱚ ᱴᱳ ᱴᱳ ᱴᱳ ᱴᱳ ᱜᱟᱹᱲᱤ ᱟᱨᱠᱤ ᱚᱱᱟ ᱠᱚ ᱞᱟᱹᱜ ᱚᱱᱟ ᱢᱟᱞ ᱠᱚᱨᱮᱧ ᱜᱮᱢᱮᱨ ᱵᱟᱲᱟᱭ ᱜᱮᱭᱟ ᱟᱨᱠᱤ
ᱦᱮᱸ ᱡᱮᱠᱳᱱᱳ ᱤᱱᱠᱟᱢ ᱫᱚ ᱫᱚᱨ ᱠᱟᱨ ᱛᱚ ᱡᱮᱠᱱᱳ ᱠᱟᱹᱢᱤ ᱫᱚ ᱠᱚᱨᱟᱣ ᱫᱚᱨᱠᱟᱨ᱾
ᱮᱠᱟᱞ ᱜᱮ ᱥᱟᱹᱲᱤ ᱠᱟᱛᱷᱟ ᱟᱨ ᱞᱟᱡ ᱛᱚ ᱵᱟᱭ ᱵᱟᱛᱟᱣᱭ᱾ ᱡᱟᱦᱟᱸ ᱛᱤᱱᱟᱹᱜ ᱜᱮᱢ ᱡᱟᱦᱟᱸ ᱪᱤᱠᱟᱹ ᱜᱮᱭᱟ ᱚᱱ ᱞᱟᱡ ᱞᱟᱹᱜᱤᱛ ᱜᱮ ᱛᱚᱢ ᱠᱚᱨᱟᱣ ᱮᱫᱟ᱾
ᱦᱮᱸ
ᱚᱱᱟ ᱨᱮᱱᱟᱜ ᱪᱤᱱᱛᱟᱹ ᱜᱮ ᱛᱚ ᱡᱷᱚᱛᱚ ᱠᱷᱚᱱ ᱢᱟᱲᱟᱝ ᱛᱮ ᱵᱟᱝ ᱟ᱾
ᱦᱮᱸ ᱱᱚᱛᱮ ᱵᱮᱱ ᱦᱮᱡ ᱵᱟᱲᱟ ᱟᱠᱟᱱᱟ ᱟᱞᱮ ᱱᱚᱛᱮ ᱵᱟᱸᱠᱩᱲᱟ ᱥᱮᱫ, ᱥᱟᱨᱝᱜᱟ ᱱᱤᱭᱟᱹ ᱥᱟᱭᱤᱴ᱾
ᱵᱟᱸᱠᱩᱲᱟ ᱪᱮᱛᱟᱱ ᱛᱮ ᱯᱩᱨᱩᱞᱤᱭᱟᱹ ᱪᱮᱛᱟᱱ ᱵᱳᱠᱟᱨᱳᱞᱤᱧ ᱪᱟᱞᱟᱣᱱᱟ᱾
ᱟᱪᱪᱷᱟ
ᱟᱞᱮ ᱪᱟᱥ ᱢᱳᱲ ᱥᱮ ᱪᱮᱫ ᱦᱮᱱᱟᱜᱼᱟ ᱥᱮ ᱚᱱᱛᱮ ᱯᱟᱨᱚᱢ ᱠᱟᱛᱮᱫ ᱜᱮ ᱠᱟᱹᱴᱤᱡ ᱞᱮ ᱯᱟᱨᱚᱢ ᱞᱮᱱᱟ ᱮᱠᱫᱚᱢ ᱵᱳᱠᱟᱨᱳ ᱡᱟᱯᱟᱜ᱾
ᱟᱹᱵᱤᱱᱟᱜ ᱢᱮᱫᱽᱱᱤᱯᱩᱨ ᱢᱟᱱᱮ ᱚᱠᱟ ᱴᱷᱮᱱ ᱚᱲᱟᱜ ᱛᱟᱵᱤᱱ ᱫᱚ?
ᱵᱟᱝ ᱚᱱᱟ ᱠᱚ ᱫᱚ ᱛᱟᱭᱱᱚᱢ ᱫᱟᱨᱟᱢ ᱛᱮ ᱞᱟᱝ ᱨᱚᱯᱚᱲ ᱟ ᱦᱮᱸ᱾
ᱟᱪᱪᱷᱟ ᱟᱪᱪᱷᱟ
ᱴᱷᱤᱠ ᱜᱮᱭᱟ ᱱᱤᱱ ᱜᱷᱟᱲᱤᱡ ᱞᱟᱝ ᱨᱚᱯᱚᱲ ᱮᱱᱟ ᱛᱚ᱾
ᱦᱮᱸ ᱦᱮᱸ
ᱚᱱᱟ ᱫᱚ ᱟᱵᱚᱱᱟᱜ ᱡᱟᱦᱟᱸ ᱦᱮᱱᱟᱜ ᱛᱟᱵᱚᱱᱟ ᱚᱱᱟ ᱨᱚᱲ ᱛᱟᱞᱟ ᱨᱮᱫᱚ ᱵᱟᱹᱱᱩᱜᱼᱟ᱾
ᱟᱪᱪᱷᱟ ᱴᱷᱤᱠ ᱜᱮᱭᱟ᱾ᱟᱹᱞᱤ ᱧᱟᱜ
ᱨᱮ ᱚᱠᱛᱚ ᱢᱟ ᱩᱱ ᱚᱠᱛᱚ ᱞᱟᱝ ᱨᱚᱯᱚᱲᱟ ᱦᱮᱸ᱾
ᱦᱮᱸ ᱦᱮᱸ ᱟᱹᱵᱤᱱ ᱥᱟᱝᱜᱮ ᱯᱳᱭᱞᱳ ᱨᱚᱯᱚᱲ ᱦᱳᱭᱱᱟ᱾
ᱟᱪᱪᱷᱟ ᱴᱷᱤᱠ ᱜᱮᱭᱟ ᱟᱹᱞᱤᱧ ᱥᱟᱶ ᱨᱚᱲ ᱠᱟᱛᱮᱫ ᱪᱮᱫ ᱠᱟ ᱵᱤᱱ ᱵᱩᱡᱷᱟᱹᱣ ᱠᱮᱫᱟ?
ᱦᱮᱸ ᱟᱹᱰᱤ ᱱᱟᱯᱟᱭ ᱵᱩᱡᱷᱟᱹᱣ ᱱᱟ᱾
ᱴᱷᱤᱠ ᱜᱮᱭᱟ ᱯᱷᱤᱨᱤ ᱛᱟᱦᱞᱮ ᱠᱷᱟᱱ ᱟᱨᱚ ᱱᱤᱱ ᱠᱟᱹᱜᱮ ᱟᱸ ᱢᱩᱫᱤ ᱤᱭᱟᱹ ᱢᱮᱥᱮᱡ ᱟᱞᱤᱧ ᱵᱤᱱ ᱴᱷᱤᱠ ᱜᱮᱭᱟ᱾
ᱴᱷᱤᱠ ᱟᱪᱷᱮ ᱯᱷᱤᱨᱤᱧ ᱛᱟᱦᱮᱱ ᱠᱷᱟᱡ ᱢᱮᱥᱮᱡ ᱟᱵᱤᱱᱤᱡ᱾
ᱴᱷᱤᱠ ᱜᱮᱭᱟ ᱟᱨᱚ ᱮᱴᱟᱜ ᱴᱚᱯᱤᱠ ᱪᱮᱛᱟᱱ ᱨᱮ ᱟᱨᱚ ᱨᱚᱲ ᱨᱚᱯᱚᱲ ᱦᱳᱭᱳᱜᱼᱟ ᱦᱮᱸ᱾
ᱦᱮᱸ ᱴᱷᱤᱠ ᱜᱮᱭᱟ᱾
ᱴᱷᱤᱠ ᱜᱮᱭᱟ᱾ ᱱᱟᱯᱟᱭ ᱜᱮ ᱛᱟᱦᱮᱱ ᱵᱤᱱ ᱥᱟᱹᱜᱩᱱ ᱥᱟᱹᱜᱩᱱ ᱡᱚᱦᱟᱨ᱾
ᱦᱮᱸ ᱥᱟᱹᱜᱩᱱ ᱡᱚᱦᱟᱨ᱾
ᱴᱷᱤᱠ ᱜᱮᱭᱟ ᱡᱚᱦᱟᱨ ᱜᱮ ᱦᱮᱸ᱾
ᱦᱮᱸ ᱡᱚᱦᱟᱨ ᱜᱮ᱾